ᱦᱩᱸ ᱦᱩᱸ
ᱮᱸ ᱦᱮᱸᱢ
ᱫᱤᱭᱮ
ᱫᱮᱭᱟ ᱫᱚᱧ ᱛᱚ ᱟᱭᱰᱤᱭᱟ ᱛᱮᱦ ᱵᱟᱹᱧ ᱧᱟᱢ ᱮᱫᱟ ᱡᱮ ᱛᱤᱡᱩ ᱦᱩᱭ ᱫᱟᱲᱮᱭᱟᱜᱼᱟ ᱵᱚᱞᱮ ᱤᱧ ᱫᱚᱢᱮᱧ ᱚᱫᱟᱭ ᱫᱟ ᱠᱤᱪᱷᱩᱛᱮᱭ ᱩᱱᱤ ᱵᱟᱭ ᱜᱩᱸᱰᱟᱹᱜ ᱠᱩᱰᱟᱜ ᱠᱟᱱᱟ ᱟᱫᱚᱭ ᱢᱮᱛᱟᱭ ᱠᱟᱱᱟ ᱪᱮᱫ ᱠᱟᱱᱟᱭ ᱧᱮᱞ ᱢᱮᱥᱮ ᱩᱱᱤ ᱞᱟᱭ ᱫᱟᱭ ᱛᱤᱡᱩ ᱠᱟᱱᱟᱭ ᱵᱩᱡᱷᱟᱹᱣ ᱜᱮᱫᱚ
ᱨᱟᱵᱟᱨ ᱞᱮᱠᱟ
ᱦᱮᱸ ᱢᱟᱱᱮ ᱫᱚᱢᱮ ᱫᱚ ᱵᱟᱭ ᱢᱟᱨᱟᱝ ᱟ ᱴᱷᱤᱠ ᱵᱩᱡᱷᱟᱹᱣ ᱠᱮᱫᱛᱟᱢ ᱦᱚᱯᱚᱱ ᱧᱚᱜ ᱜᱮᱭᱟ ᱫᱚ ᱵᱩᱡᱷᱟᱹᱣ ᱫᱚ ᱵᱩᱡᱷᱟᱹᱜ ᱠᱟᱱᱟ ᱛᱤᱡᱩ ᱠᱟᱱᱟᱭ ᱵᱚᱞᱮ ᱚᱜ ᱚ ᱛᱤᱧᱟ ᱚᱱᱟ ᱛᱮᱠᱚ ᱢᱤᱛᱟᱹᱧᱟ ᱞᱮ ᱟᱢᱜᱮ ᱪᱤᱠᱟᱹᱛᱮᱡᱮ ᱛᱤᱡᱩᱢ ᱧᱟᱢ ᱠᱚᱣᱟᱮ ᱩᱛᱩ ᱵᱷᱤᱛᱤᱨ ᱨᱮ ᱩᱱᱟᱹᱜ ᱤᱭᱟᱹᱟᱹᱨᱮ ᱦᱟᱹᱱᱤ ᱟᱢᱜᱮᱢ ᱧᱟᱢ ᱠᱮᱫᱮᱭᱟ ᱛᱤᱡᱩ ᱟᱨ ᱚᱱᱠᱟ ᱟᱲᱟᱜ ᱠᱚᱨᱮ ᱦᱚᱸ ᱵᱟᱠᱚ ᱧᱮᱞ ᱧᱟᱢ ᱠᱚᱣᱟ ᱤᱧ ᱡᱮ ᱮᱛᱚ ᱰᱷᱮᱨ ᱤᱧ ᱩᱰᱩᱠ ᱠᱚᱣᱟ
ᱫᱚ ᱟᱢ ᱫᱚ ᱟᱲᱟᱜ ᱢᱟᱲᱟᱝ ᱡᱚᱛᱚ ᱜᱮᱢ ᱵᱟᱪᱷᱟᱣ ᱪᱟᱵᱟ ᱠᱚᱣᱟ
ᱚᱱᱟ ᱠᱷᱟᱹᱛᱤᱨ ᱜᱮᱛᱚ ᱛᱮᱜᱤᱧ ᱧᱟᱢ ᱠᱚᱣᱟ ᱡᱚᱛᱚᱧ ᱢᱟᱱᱮ ᱛᱤᱱᱟᱹᱜ ᱟᱲᱟᱜ ᱛᱟᱦᱮᱱᱟ ᱤᱧ ᱴᱷᱮᱱ ᱫᱚ ᱢᱚᱱᱮᱦᱟᱭ ᱤᱭᱟᱹ ᱫᱚ ᱦᱟᱯ ᱫᱩᱧ ᱜᱤᱰᱤᱭᱟ ᱵᱩᱡᱷᱟᱹᱣ ᱠᱮᱫᱟᱢᱟ
ᱦᱮ
ᱚᱱᱟᱛᱮ ᱛᱤᱡᱩ ᱦᱚ ᱚᱱᱠᱟ ᱜᱮᱧ ᱧᱟᱢ ᱠᱚᱣᱟ
ᱦᱳ
ᱦᱩᱸ ᱠᱷᱤᱡ ᱠᱷᱤᱡ ᱫᱟᱜ ᱮ ᱧᱩ ᱡᱚᱨᱚᱭᱮᱫᱟ ᱟᱹᱰᱤ ᱪᱚᱨᱚᱠ ᱵᱩᱡᱷᱟᱹᱜ ᱠᱟᱱᱟ
ᱚ
ᱨᱟᱵᱟᱝ ᱴᱷᱟᱱᱰᱟ ᱞᱟᱜᱟᱣᱤᱧᱟ ᱱᱟᱜ ᱮᱱᱟᱝ ᱜᱮ ᱪᱮᱫᱠᱟ ᱵᱚᱦᱚᱜ ᱦᱟᱹᱥᱩᱧ ᱠᱟᱱ ᱛᱟᱦᱮᱸᱱᱟ ᱫᱚᱢᱮ ᱵᱚᱦᱚᱜ ᱵᱷᱟᱨᱮ ᱵᱷᱟᱨᱮ ᱵᱩ ᱵᱟᱨᱤ ᱵᱟᱨᱤ ᱜᱮᱧ ᱵᱩᱡᱷᱟᱹᱣᱟ ᱱᱤᱛᱚᱜ ᱫᱟ ᱴᱤᱡ ᱦᱚᱸ ᱪᱟᱯ ᱵᱟᱹᱧ ᱥᱟᱦᱟᱣ ᱫᱟᱲᱮᱭᱟᱜ ᱠᱟᱱᱟ ᱢᱟᱱᱮ ᱠᱟᱹᱡ ᱪᱟᱞᱟᱝ ᱵᱚᱦᱚᱜ ᱡᱩᱫᱤ ᱴᱮᱱᱥᱚᱱᱚᱜ ᱟᱹᱧ ᱥᱮ ᱟᱫᱚ ᱫᱚᱢ ᱵᱚᱦᱚᱜ ᱦᱟᱹᱥᱩᱧᱟ ᱟᱫᱚ ᱠᱟᱹᱴᱤᱡ ᱦᱚᱸ ᱵᱟᱹᱧ ᱴᱟᱨᱦᱟᱣ ᱫᱟᱲᱮᱭᱟᱜ
ᱪᱷᱟ ᱪᱷᱟ ᱪᱷᱟ
ᱦᱚᱸ ᱮᱱᱟ ᱫᱚ ᱥᱮᱛᱟᱜ ᱠᱷᱚᱱ ᱜᱤᱛᱤᱡ ᱠᱟᱱᱟᱹᱧ ᱫᱚᱢᱮ ᱜᱮ ᱠᱚᱥᱴᱚᱧ ᱵᱩᱡᱷᱟᱹᱣᱮᱜ ᱛᱟᱦᱮᱼᱟ
ᱪᱮᱜ ᱱᱟᱜ ᱠᱚᱥᱴᱚ?
ᱦᱟ
ᱠᱚᱥᱴᱚ ᱜᱮ ᱥᱮ
ᱪᱤᱠᱟᱹᱛᱮ ᱫᱚᱨ ᱟᱨ ᱱᱚᱜ ᱚᱭ ᱡᱩᱫᱤ ᱱᱚᱝᱠᱟ ᱵᱟᱦᱨᱮ ᱥᱮᱱ ᱤᱧ ᱪᱟᱞᱟᱣᱱᱟ ᱡᱮᱢᱚᱱ ᱱᱚᱜᱚᱭ ᱟᱫᱚ ᱴᱷᱤᱠ ᱜᱤᱧ ᱵᱩᱡᱷᱟᱹᱣ ᱠᱮᱫᱟ ᱦᱳᱭ ᱤᱱᱟᱹ ᱞᱟᱦᱟ ᱫᱚ ᱪᱮᱜᱠᱟ ᱢᱮᱫᱴᱟᱝᱤᱧ ᱵᱩᱡᱷᱟᱹᱣᱮᱜ ᱛᱟᱦᱮᱸᱜᱼᱟ
ᱦᱚᱸ ᱤᱭᱟᱹ ᱤᱧ ᱚᱠᱟ ᱤᱥᱠᱩᱞ ᱨᱤᱧ ᱵᱚᱞᱚ ᱞᱮᱱ ᱛᱟᱦᱮᱸᱜ ᱚᱱᱟ ᱤᱥᱠᱩᱞ ᱨᱮ ᱟᱨᱦᱚᱸ ᱵᱷᱮᱠᱮᱱᱥᱤ ᱠᱚ ᱟᱲᱟᱜ ᱟᱠᱟᱫᱟ᱾
ᱟᱨ ᱯᱷᱤᱞᱟᱹᱯ ᱞᱤᱠᱟᱥ
ᱵᱟᱝ ᱵᱟᱝ ᱟᱫᱚ ᱵᱟᱹᱧ ᱪᱟᱞᱟᱜᱼᱟ ᱚᱸᱰᱮ ᱫᱚ ᱨᱤᱡᱟᱭᱤᱱ ᱮᱢ ᱠᱟᱛᱮᱧ ᱦᱮᱡ ᱠᱟᱱᱟ᱾
ᱦᱮᱸ
ᱚᱱᱮᱢ ᱞᱟᱹᱜᱤᱫ ᱜᱮ
ᱦᱮᱸ ᱦᱮᱸ ᱤᱭᱟᱹ ᱞᱟᱹᱜᱤᱫ ᱜᱮ ᱠᱩᱲᱤ ᱜᱤᱫᱽᱨᱟᱹ ᱜᱮᱠᱚ ᱦᱟᱛᱟᱣ ᱠᱚᱣᱟ ᱚᱸᱰᱮ ᱠᱚ ᱮᱢ ᱠᱟᱫᱟ᱾
ᱦᱚᱜᱚᱭ ᱰᱟᱦᱤ ᱴᱷᱟᱹᱭ ᱫᱚᱠᱚ ᱛᱮᱭᱟᱨ ᱠᱟᱜᱼᱟ ᱥᱮ ᱵᱟ?
ᱦᱮᱸ ᱪᱮᱜ ᱮᱢ ᱞᱮᱭᱫᱟ ᱟᱫᱚ ᱱᱚᱜᱼᱚᱭ ᱛᱚ ᱱᱤᱭᱟᱹ ᱡᱩᱞᱟᱭ ᱨᱮ ᱯᱚᱨᱤᱠᱠᱷᱟ ᱛᱟᱦᱮᱸ ᱠᱟᱱ ᱛᱟᱠᱚᱣᱟ ᱦᱮᱸ
ᱦᱮᱸ
ᱟᱫᱚ ᱦᱳᱭᱛᱚ ᱪᱟᱵᱟᱭᱮᱱᱟ ᱦᱟᱛᱟᱣ ᱠᱚᱣᱟ ᱠᱚ ᱟᱫᱚ ᱚᱸᱰᱮ ᱫᱚ ᱴᱷᱤᱠ ᱫᱚ ᱴᱷᱤᱠ ᱜᱮᱭᱟ ᱡᱚᱛᱚ ᱠᱤᱪᱷᱩ ᱦᱟᱛᱟᱣᱮᱜ ᱠᱚᱣᱟ ᱠᱚ ᱦᱮᱸ ᱟᱫᱚ ᱟᱢᱫᱚ ᱚᱠᱟᱨᱮᱢ ᱠᱮᱞᱟᱥᱮᱜᱼᱟ ᱚᱱᱟ ᱡᱟᱭᱜᱟ ᱫᱚ ᱵᱟᱹᱪᱩᱜᱼᱟ᱾ ᱢᱟᱱᱮ ᱮᱢᱱᱤ ᱚᱱᱟ ᱠᱞᱟᱥᱨᱩᱢ ᱫᱚ ᱢᱮᱱᱟᱜ ᱠᱟᱫᱟ ᱠᱤᱱᱛᱩ ᱡᱮᱢᱚᱱ ᱯᱨᱮᱠᱴᱤᱠᱮᱞ ᱦᱮᱸ ᱟᱫᱚ ᱯᱟᱪᱩ ᱵᱟᱵᱩ ᱦᱚᱸ ᱦᱚᱸ ᱟᱫᱚ ᱤᱭᱟᱹ ᱵᱤᱞᱰᱤᱝ ᱴᱟᱜ ᱛᱤᱱ ᱛᱟᱞᱟ ᱛᱟᱦᱮᱸ ᱠᱟᱱᱟ ᱛᱚ ᱚᱱᱟ ᱠᱚ ᱪᱟᱨ ᱛᱟᱞᱟ ᱠᱮᱫᱟ ᱪᱟᱨ ᱛᱟᱞᱟ ᱠᱷᱟᱹᱛᱤᱨ ᱚᱱᱟ ᱢᱟᱴᱷ ᱨᱮᱛᱚ ᱦᱟᱱᱟ ᱱᱟᱣᱟ ᱠᱚ ᱩᱵ ᱟᱠᱟᱫᱟ
ᱯᱷᱟᱸᱠᱟ ᱜᱮᱭᱟ ᱾
ᱚᱱᱟ ᱠᱷᱟᱹᱛᱤᱨ ᱚᱱᱟ ᱵᱚᱱᱫᱚᱣ ᱠᱟᱱᱟ ᱾ ᱩᱝᱠᱩ ᱜᱤᱫᱽᱨᱟᱹ ᱠᱚ ᱞᱮᱭ ᱫᱟ ᱟᱞᱮᱭᱟᱜ ᱛᱤᱥ ᱠᱷᱚᱱ ᱚᱱᱟ ᱤᱭᱟᱹ ᱵᱮᱱᱟᱣ ᱥᱩᱨᱩ ᱠᱟᱱᱟ ᱵᱤᱞᱰᱤᱝ ᱵᱮᱱᱟᱣ?
ᱯᱦᱟᱸᱠᱟ ᱜᱮᱭᱟ ᱾
ᱩᱱ ᱠᱷᱚᱱᱜᱮ ᱚᱱᱟ ᱢᱟᱴᱷ ᱫᱚ ᱵᱟᱠᱚ ᱤᱭᱟᱹ ᱠᱟᱫᱟ ᱠᱚ ᱩᱝᱠᱩ ᱠᱚ ᱞᱮᱭᱮᱫᱟ ᱛᱤᱱᱟᱹᱜ ᱫᱤᱱ ᱦᱩᱭᱮᱱᱟ ᱟᱞᱮ ᱢᱟᱴᱷ ᱜᱮ ᱵᱟᱞᱮ ᱪᱟᱞᱟᱣ ᱠᱟᱱᱟ, ᱾ ᱛᱟ ᱦᱩᱭᱩᱜᱼᱟ ᱥᱩᱫᱩ ᱤᱱᱰᱳᱨ ᱢᱮᱱᱟᱜ ᱠᱟᱫᱟ ᱤᱱᱰᱳᱨ ᱨᱮ ᱡᱟ ᱟᱨ ᱤᱭᱟᱹ ᱾ ᱚᱱᱟ ᱪᱮᱜ ᱠᱚ ᱞᱮᱭᱟ ᱞᱟᱭᱵᱮᱨᱤ ᱚᱱᱟ ᱠᱚ ᱤᱫᱤ ᱠᱚᱣᱟ ᱟᱫᱚ ᱪᱮᱜ ᱦᱚᱸ ᱵᱟᱝ ᱾
ᱟᱫᱚ ᱤᱭᱟᱹ ᱫᱚ ᱵᱟᱢ ᱠᱩᱞᱤ ᱠᱟᱫᱮᱭᱟ ᱡᱮ ᱤᱭᱟᱹ ᱠᱚ ᱤᱭᱟᱹ ᱠᱟᱫᱟ ᱥᱮ ᱵᱟᱝ?
ᱪᱮᱫ ᱵᱟᱝᱟ ᱩᱱᱟᱹᱜ ᱛᱟᱲᱟᱛᱟᱲᱤ ᱫᱚ ᱵᱟᱠᱚ ᱤᱭᱟᱹᱭᱟ ᱤᱧ ᱧᱮᱞ ᱞᱤᱫᱤᱧ ᱢᱤᱫ ᱜᱟᱫᱟ ᱵᱟᱞᱤ ᱠᱚ ᱩᱵ ᱠᱟᱫᱟ ᱾
ᱴᱷᱮᱝ-ᱜᱚᱡ ᱾
ᱟᱫᱚ ᱩᱱᱟᱹᱜ ᱵᱚᱪᱷᱚᱨ ᱫᱷᱚᱨᱮ ᱵᱟᱠᱚ ᱵᱟᱠᱚ ᱴᱷᱤᱠ ᱠᱟᱱᱟ, ᱦᱟᱝ ᱾
ᱩᱱᱫᱤᱱ, ᱩᱱᱫᱤᱱᱮᱢ ᱠᱟᱹᱢᱤ ᱠᱮᱫᱟ ᱯᱚᱭᱥᱟ ᱵᱟᱠᱚ ᱮᱢ ᱠᱟᱜ ᱢᱮ ᱩᱱᱫᱤᱱ ᱵᱟᱨᱥᱤᱝ ᱱᱟᱜ ᱜᱮ?
ᱟᱫᱚ ᱤᱧ ᱵᱟᱝᱟ ᱵᱟᱹᱧ ᱵᱟᱹᱧ ᱞᱟᱹᱭ ᱠᱟᱜ ᱠᱚᱣᱟ ᱾ ᱛᱟᱦᱮᱱᱚᱜ ᱟᱫᱚ ᱵᱟᱝᱟᱫ ᱾ ᱛᱟᱣ ᱛᱚ ᱤᱱᱟᱹ ᱠᱚᱢ ᱫᱤᱱ ᱛᱮ ᱤᱭᱟᱹ ᱠᱚ ᱮᱢᱟᱦᱟᱫᱤᱧᱟ ᱚᱱᱟᱜᱮ ᱵᱟᱠᱚ ᱢᱤᱛᱟᱹᱧ ᱠᱮᱭᱟ ᱠᱚ ᱢᱤᱜ ᱢᱟᱥ ᱛᱟᱦᱮᱱ ᱢᱮ ᱾ ᱪᱮᱜ ᱤᱧ ᱪᱤᱠᱟᱹ ᱠᱮᱭᱟ ᱮᱛᱚᱠᱷᱚᱱ ᱫᱚ?
ᱯᱷᱟᱸᱠᱟ ᱜᱮᱭᱟ ᱾
ᱩᱱᱟᱹᱜ ᱫᱤᱱ ᱫᱚ? ᱯ-ᱮᱦ, ᱵᱟ ᱤᱧ ᱡᱩᱫᱤ ᱢᱤᱜ ᱢᱟᱥᱤᱧ ᱛᱟᱦᱮᱸ ᱠᱚᱜᱼᱟ ᱥᱮ ᱛᱟᱦᱞᱮᱧ ᱛᱟᱦᱮᱸ ᱠᱚᱜᱼᱟ ᱦᱚᱭᱛᱚ ᱦᱟᱱᱛᱮ ᱫᱚ ᱟᱫᱚ ᱾
ᱤᱧ ᱢᱟᱹᱧ ᱛᱟᱦᱮ ᱞᱮᱱᱟ ᱛᱚ ᱾
ᱚ, ᱠᱚᱥᱴᱚ ᱜᱤᱧ ᱵᱩᱷᱡᱷᱟᱹᱣ ᱷᱚ ᱠᱮᱫᱟᱷᱦ ᱛᱟᱦᱮᱸ ᱾
ᱠᱚᱥᱴᱚ ᱢᱟ ᱪᱮᱜ ᱨᱮᱱᱟᱜ?
ᱟᱫᱚ ᱵᱟ ᱦᱮᱸ ᱚᱱᱟᱜᱮ ᱡᱚᱛᱚ ᱡᱚ ᱦᱚᱸᱭ ᱡᱚᱛ ᱛᱚ ᱠᱟᱹᱢᱤ ᱨᱮᱜᱮ ᱠᱚᱥᱴᱚ ᱜᱟᱱᱚᱜᱼᱟ ᱟᱫᱚ ᱯᱩᱭᱞᱩ ᱯᱩᱭᱞᱩ ᱫᱚ ᱢᱟᱱᱮ ᱮᱰᱡᱟᱥᱴ ᱛᱮ ᱦᱚᱸ ᱠᱚᱥᱴᱚᱜ ᱜᱮ ᱵᱩᱡᱷᱟᱹᱜᱼᱟ ᱟᱫᱚ ᱢᱤᱫ ᱡᱚᱠᱷᱟᱡ ᱡᱩᱫᱤ -ᱼ ᱮᱰᱡᱟᱥᱴᱚ ᱯᱟᱹᱨᱠᱟᱹᱣᱮᱱᱟᱢ ᱥᱮ ᱟᱫᱚ ᱴᱷᱤᱠ ᱜᱮᱭᱟ ᱚᱱᱛᱮᱫᱚ ᱚᱥᱩᱵᱤᱫᱷᱟ ᱵᱟᱢ ᱵᱩᱡᱷᱟᱹᱣᱟ ᱾
ᱯᱷᱟᱸᱠᱟ ᱜᱮᱭᱟ ᱾
ᱵᱟᱝ ᱯᱳᱭᱞᱳ ᱯᱳᱭᱞᱳ ᱫᱚ ᱠᱟᱹᱴᱤᱡ ᱚᱝᱠᱟ ᱤᱭᱟᱹ ᱜᱮ ᱵᱩᱡᱷᱟᱹᱜ ᱜᱮᱭᱟ ᱛᱟᱯᱚᱨᱮ ᱩᱱᱟᱹᱜ ᱥᱟᱺᱜᱤᱧ ᱡᱟᱭᱜᱟ ᱠᱟᱱᱟ ᱾
ᱯᱳᱭᱞᱳ ᱯᱳᱭᱞᱳ ᱫᱚ ᱟᱢ ᱡᱚᱫᱤ ᱯᱚᱭᱥᱟ ᱡᱩᱫᱤ ᱵᱟᱢ ᱧᱟᱢ ᱠᱮᱭᱟ, ᱴᱷᱤᱠ ᱜᱮ ᱪᱟᱞᱟ ᱛᱚᱛᱷᱟ ᱟᱵᱫᱷᱚᱛᱚᱢᱚ ᱾
ᱚᱱᱟ ᱫᱩᱧ ᱵᱟᱲᱟᱭ ᱜᱮᱭᱟ ᱾
ᱚ, ᱯᱚᱭᱥᱟ ᱫᱚ ᱮᱹᱵᱮᱹᱼᱞᱮᱹᱵᱮᱹᱞ ᱞᱮ ᱮᱢᱟᱢ ᱫᱚ ᱾
ᱵᱟᱝᱠᱷᱟᱱ ᱚᱸᱰᱮ ᱫᱚ-ᱚᱸᱰᱮ ᱫᱚ ᱠᱚᱢ ᱰᱷᱮᱹᱨ- ᱠᱚᱢ ᱰᱷᱮᱹᱨ ᱤᱭᱟᱹ ᱛᱟᱦᱮᱸ ᱠᱟᱱᱟ ᱥᱮᱞᱟᱨᱤ ᱾
ᱯᱷᱟᱸᱠᱟ ᱜᱮᱭᱟ ᱾
ᱯ-ᱪᱚᱜ, ᱵᱟᱝ ᱧᱮᱞ ᱦᱳᱭᱳᱜᱼᱟ, ᱦᱮᱸᱻ ᱵᱟᱝ ᱧᱮᱞ ᱦᱩᱭᱩᱜᱚᱜᱼᱟ ᱦᱤᱱᱟᱹᱝ ᱤᱱᱟᱹ ᱛᱮᱜᱮ ᱦᱳᱭᱳᱜᱚᱼᱟ᱾
ᱚᱸᱻ ᱾
ᱩᱸᱷ ᱾
ᱟᱲ ᱟᱲᱮ ᱠᱚ,
ᱦᱚᱸᱜ ᱚ ᱚᱱᱟ ᱠᱚ ᱢᱤᱛᱟᱹᱧ ᱠᱟᱱᱟ ᱟᱢ ᱱᱚᱰᱮ ᱯᱷᱨᱤᱢ ᱛᱟᱦᱮᱸ ᱯᱟᱹᱨᱠᱟᱹᱣ ᱠᱟᱱᱟ ᱛᱚ, ᱚᱸᱰᱮᱢ ᱪᱟᱞᱟᱭ ᱮᱱᱟ ᱟᱵᱚᱫᱽᱫᱷᱚ ᱜᱮᱢ ᱵᱩᱡᱷᱟᱹᱣ ᱠᱮᱫᱟ᱾
ᱚᱜ ᱾ ᱟᱫᱚ ᱵᱟᱵᱟ ᱜᱮ ᱞᱟᱹᱭᱟᱜ ᱢᱮᱭᱟᱭ ᱡᱮ ᱦᱤᱡᱩᱜ ᱢᱮ ᱢᱳᱲ ᱾
ᱦᱚᱸ ᱾
ᱩᱸᱼᱩᱸᱜ ᱾
ᱟᱨ ᱱᱤᱭᱟᱹ ᱱᱤᱭᱟᱹ ᱞᱟᱦᱟ ᱛᱚ ᱟᱫᱚ ᱤᱭᱟᱹ ᱜᱮ ᱞᱟᱹᱭ ᱛᱟᱦᱮᱸᱜ ᱟᱢ ᱵᱟᱵᱟ ᱞᱟᱹᱭᱟᱭ ᱞᱟᱹᱭᱟᱭ ᱥᱮ ᱾ ᱥᱟᱺᱜᱤᱧ ᱥᱟᱺᱜᱤᱧ ᱫᱚ ᱟᱞᱚᱢ ᱪᱟᱞᱟᱜᱼᱟ ᱱᱟᱣᱟ ᱥᱩᱨ ᱠᱚᱨᱮ ᱜᱮ ᱧᱮᱞ ᱢᱮ ᱾
ᱟᱰᱮ ᱛᱟᱯᱚᱨᱮ ᱮᱢᱱᱤ
ᱱᱚᱰᱮ ᱫᱚ ᱱᱚᱬᱮ ᱫᱚ ᱩᱱᱟᱹᱜ ᱫᱚ ᱵᱟᱠᱚ ᱮᱢᱚᱜᱼᱟᱠᱚ ᱛᱚ ᱯᱩᱭᱥ
ᱚᱱᱟ ᱱᱟᱜ ᱞᱟᱹᱭ ᱞᱮᱠᱷᱟᱱ ᱛᱚᱢᱟᱨ ᱯᱷᱳᱨᱴᱤ ᱯᱟᱨᱥᱮᱱ ᱞᱮᱠᱟ ᱠᱚ ᱮᱢᱚᱜᱼᱟ, ᱥᱮ ᱤᱱᱠᱟᱹ ᱦᱚᱸ ᱵᱟᱝᱼᱟ᱾
ᱦᱳᱭ ᱚᱱᱟ ᱥᱚᱨᱠᱟᱨ ᱤᱭᱟᱹ ᱮᱢᱟᱱ
ᱥᱚᱵᱚᱨ ᱮᱷ ᱥᱚᱨᱠᱟᱨᱤᱼᱨᱮ ᱢᱟ ᱟᱹᱰᱤ ᱠᱚᱢ ᱮᱢᱚᱜ ᱟᱠᱚ ᱟᱹᱰᱤ ᱠᱚᱢ᱾
ᱵᱟᱸ ᱟᱫᱚ ᱚᱱᱟ ᱚᱱᱟ ᱱᱮᱱᱟᱜ ᱥᱟᱨᱴᱚᱯᱤᱠᱮᱴ ᱡᱚᱫᱤ ᱮᱠᱥᱯᱨᱤᱭᱮᱸᱥ ᱥᱟᱨᱴᱚᱯᱤᱠᱮᱴ ᱛᱟᱦᱮᱱᱟ ᱚᱱᱟ ᱫᱚ ᱠᱟᱹᱢᱤ ᱨᱮ ᱞᱟᱜᱟᱜ ᱛᱟᱢᱟ ᱥᱮ᱾
ᱦᱮᱸ ᱠᱟᱹᱢᱤ ᱨᱮ ᱞᱟᱜᱟᱜᱼᱟ, ᱟᱫᱚ ᱦᱩᱸ ᱥᱚᱨᱠᱟᱨᱤ ᱨᱮᱱᱟᱜ ᱫᱚ ᱵᱷᱮᱞᱩ ᱢᱮᱱᱟᱜ ᱟᱠᱟᱫᱟ, ᱮᱠᱥᱯᱮᱨᱤᱭᱤᱱᱥ ᱥᱟᱨᱴᱤᱯᱤᱠᱮᱴ ᱨᱮᱱᱟᱜ ᱥᱚᱨᱠᱟᱨᱤᱭᱟᱜ ᱫᱚ᱾ ᱟᱞᱮᱨᱮᱱ ᱟᱹᱰᱤᱜᱟᱱ ᱜᱤᱫᱽᱨᱟᱹ ᱛᱚ ᱚᱝᱠᱟ ᱠᱚᱢ ᱠᱚᱢ ᱛᱮᱠᱚ ᱠᱟᱹᱢᱤᱭᱮᱫᱟ, ᱯᱟᱸᱪ ᱦᱟᱡᱟᱨ ᱞᱟᱛᱟᱨ ᱛᱮᱜᱮ ᱦᱮᱸ᱾ ᱛᱚ ᱩᱱᱠᱩ ᱫᱚ ᱟᱫᱚ ᱚᱱᱟ ᱤᱭᱟᱹ ᱠᱚ ᱧᱟᱢᱟ ᱮ ᱯᱮᱨᱤᱭᱮᱱᱥ ᱡᱮᱢᱚᱱ ᱱᱤᱭᱟᱹ ᱡᱚᱠᱷᱚᱱ ᱮᱥᱮᱥᱤ ᱨᱮ ᱠᱚ ᱦᱟᱛᱟᱣ ᱠᱮᱜ ᱠᱚᱣᱟ ᱦᱮᱸ᱾ ᱚᱸᱰᱮ ᱫᱚ ᱚᱱᱟ ᱮᱠᱥᱯᱨᱤᱭᱮᱱᱥ ᱪᱮᱛᱟᱱ ᱨᱮ ᱫᱚᱥ ᱤᱭᱟᱹ ᱛᱟᱦᱮᱸ ᱠᱟᱱᱟ, ᱫᱚᱥ ᱢᱟᱨᱠ ᱛᱟᱦᱮᱸ ᱠᱟᱱᱟ᱾ ᱛᱟᱦᱞᱮ ᱩᱱᱠᱩ ᱡᱟᱦᱟᱸᱭ ᱥᱚᱨᱠᱟᱨᱤ ᱨᱮᱠᱚ ᱠᱟᱹᱢᱤᱭᱮᱫᱟ, ᱩᱱᱠᱩ ᱫᱚ ᱟᱨᱟᱢ ᱥᱮ ᱦᱳᱭᱳᱜ ᱛᱟᱠᱚᱣᱟ᱾
ᱠᱟ ᱡᱩᱫᱤ ᱱᱚᱝᱠᱟ ᱡᱩᱫᱤ ᱢᱚᱱᱮ ᱠᱟᱜ ᱢᱮᱱᱢᱮ ᱥᱮᱱ ᱱᱟᱢᱵᱟᱨ ᱢᱮᱱᱟᱜᱼᱟ ᱥᱮᱢ ᱜᱮ ᱤᱱᱴᱟᱨᱵᱤᱭᱩ ᱨᱮ ᱠᱚ ᱮᱢᱟᱜ ᱠᱤᱱᱟ ᱦᱟᱜ ᱟᱫᱚ ᱮᱠᱥᱯᱨᱤᱭᱮᱱᱥ ᱨᱮᱫᱚ ᱪᱮᱫ ᱞᱮᱠᱟ? ᱢᱚᱱᱮ ᱠᱟᱜ ᱢᱮ ᱛᱟᱦᱞᱮ ᱡᱩᱫᱤ ᱡᱟᱦᱟᱭ ᱥᱚᱨᱠᱟᱨ ᱠᱷᱚᱱᱮ ᱠᱚᱨᱟᱣ ᱠᱟᱫᱟ ᱩᱱᱤᱭᱟᱜ ᱮᱠᱥᱯᱤᱨᱤᱭᱮᱱᱥ ᱠᱚ ᱧᱮᱞᱟ, ᱥᱮ
ᱦᱮᱸᱻ ᱦᱮᱸᱻ ᱦᱮᱸᱻ ᱥᱚᱨᱠᱟᱨᱤ-ᱥᱚᱨᱠᱟᱨᱤ ᱠᱷᱚᱱ ᱡᱟᱦᱟᱸᱭ ᱥᱚᱨᱠᱟᱨᱤᱭᱟᱜ ᱜᱮ ᱵᱷᱮᱞᱩ ᱢᱮᱱᱟᱜ ᱟᱠᱟᱫᱟ, ᱦᱩᱸ ᱦᱩᱸ᱾
ᱥᱚᱨᱠᱟᱨᱤ ᱨᱮᱱᱟᱜ ᱫᱚ ᱡᱚᱛᱚ ᱠᱤᱪᱷᱩ ᱨᱮᱱᱟᱜ ᱜᱮ ᱵᱷᱮᱞᱩ ᱫᱚ ᱰᱷᱮᱹᱨ ᱜᱮᱭᱟ᱾
ᱟᱫᱚ ᱚᱱᱮ ᱵᱮᱛᱚᱱ ᱠᱚᱢ ᱜᱮᱭᱟ᱾
ᱮᱸ ᱦᱳᱭ ᱵᱮᱛᱚᱱ ᱠᱚᱢ ᱜᱮᱭᱟ ᱟᱫᱚ ᱟᱞᱮᱨᱤᱱ ᱠᱚᱭᱮᱠ ᱡᱚᱱ ᱚᱱᱠᱟ ᱥᱚᱨᱠᱟᱨᱤ ᱤᱥᱠᱩᱞ ᱨᱮᱜᱮ ᱠᱚ ᱠᱟᱹᱢᱤᱭᱮᱫᱟ ᱟᱨᱠᱤ᱾
ᱡᱷᱟᱨᱮ ᱯᱟᱥ ᱠᱚᱨᱮᱜ ᱫᱚ ᱵᱟᱠᱚ ᱟᱲᱟᱜ ᱫᱟ ᱤᱭᱟᱹ ᱩᱸ
ᱵᱷᱮᱠᱮᱱᱥᱤ ᱫᱚ ᱟᱲᱟᱜ ᱮᱫᱟ ᱠᱚ ᱫᱷᱟᱨᱮ ᱯᱟᱥ ᱨᱮᱫᱚ, ᱟᱫᱚ ᱚᱱᱠᱟ ᱟᱠᱚ ᱤᱭᱟᱹ ᱵᱟᱝ ᱛᱟᱦᱮᱸ ᱞᱮᱠᱷᱟᱱ ᱡᱳᱜᱟᱡᱳᱜᱽ ᱵᱟᱝ ᱛᱟᱦᱮᱸᱞᱮᱱᱠᱷᱟᱱ ᱤᱧᱛᱮ ᱮᱠᱷᱚᱱ ᱡᱚᱛᱚ ᱦᱚᱲ ᱥᱟᱞᱟᱜ ᱤᱭᱟᱹᱜᱮ ᱵᱚᱱᱫᱚ ᱟᱠᱟᱱ ᱛᱤᱧᱟ, ᱡᱳᱜᱟᱡᱳᱜᱽ᱾
ᱟᱫᱚᱜ ᱱᱤᱡᱮᱛᱮ ᱛᱚᱞᱞᱟᱥ
ᱟᱫᱚ ᱱᱤᱡᱮᱛᱮ ᱛᱚᱞᱟᱥ ᱫᱚ ᱥᱚᱵᱽ ᱥᱚᱢᱚᱭ ᱫᱚ ᱡᱚᱛᱚ ᱠᱷᱚᱵᱚᱨ ᱫᱚ ᱤᱭᱟᱹ ᱨᱮᱫᱚ ᱵᱟᱠᱚ ᱮᱢᱟ ᱥᱮ ᱱᱮᱴ ᱠᱷᱚᱱ ᱫᱚ ᱡᱚᱛᱚ ᱫᱚ ᱵᱟᱢ ᱧᱟᱢᱟ ᱥᱮ?
ᱱᱮᱴ ᱨᱮᱫᱚ ᱱᱮᱴ ᱛᱮᱜ ᱱᱮᱴ ᱨᱮᱫᱚ ᱪᱮᱜ ᱠᱟᱱᱟᱜ ᱮᱢ ᱧᱟᱢᱟ ᱠᱷᱩᱵ ᱵᱤᱠᱠᱷᱟᱛᱚ ᱵᱤᱠᱠᱷᱟᱛᱚ ᱤᱥᱠᱩᱞ ᱨᱮᱱᱟᱜ ᱮᱢ ᱧᱟᱢᱟ ᱵᱩᱡᱷᱟᱹᱣ ᱠᱟᱫᱟᱢ ᱾ ᱢᱟᱱᱮ ᱢᱟᱨᱟᱝ ᱢᱟᱨᱟᱝ ᱤᱥᱠᱩᱞ ᱱᱟᱜ ᱾
ᱛᱟᱦᱚᱞᱮ ᱜᱟᱯᱟ ᱜᱟᱯᱟ ᱪᱟᱞᱟᱣ ᱠᱟᱛᱮᱫ ᱜᱟᱯᱟ ᱪᱟᱞᱟᱣ ᱪᱟᱨᱡ ᱠᱚᱨᱮᱞᱟᱝ ᱠᱩᱞᱤ ᱠᱚᱣᱟ᱾
ᱪᱮᱫ ᱪᱟᱨᱡ ᱤᱥᱠᱩᱞ ᱨᱮ, ᱚᱸᱰᱮ ᱟᱫᱚ ᱚᱱᱟ ᱥᱟᱵᱡᱮᱠᱴ ᱢᱮᱱᱟᱜ ᱟᱠᱟᱫᱟ ᱥᱮ ᱵᱟᱝᱼᱟ? ᱮ ᱠᱤᱱᱛᱩ ᱟᱢ ᱧᱮᱞ ᱢᱮ, ᱟᱸ ᱟᱸᱡᱚᱢ ᱢᱮ ᱟᱸᱡᱚᱢ ᱢᱮ ᱛᱳᱢᱟᱨ ᱟᱵᱚ ᱡᱮᱢᱚᱱ ᱥᱟᱱᱛᱟᱲ ᱜᱤᱫᱽᱨᱟᱹ ᱟᱵᱚ ᱫᱚ ᱚᱱᱠᱟ ᱵᱟᱝ ᱪᱟᱞᱟᱣ ᱦᱩᱭ ᱠᱟᱱᱟ ᱤᱥᱠᱩᱞ ᱨᱮ ᱱᱤᱡᱮ ᱛᱮ ᱠᱩᱞᱤ, ᱠᱤᱱᱛᱩ ᱫᱤᱠᱩ ᱜᱤᱫᱽᱨᱟᱹ ᱱᱤᱡᱮ ᱛᱮ ᱠᱩᱞᱤ ᱠᱚ ᱪᱟᱞᱟᱜ-ᱟ ᱤᱥᱠᱩᱞ ᱨᱮ ᱾ ᱡᱮ ᱚᱝᱠᱟ ᱵᱷᱮᱠᱮᱱᱥᱤ ᱠᱷᱟᱞᱤ ᱢᱮᱱᱟᱜ-ᱟ ᱥᱮ ᱵᱟᱝ-ᱟ ᱡᱩᱫᱤ ᱵᱷᱮᱠᱮᱱᱥᱤ
ᱦᱮᱸᱪᱚ ᱟᱢ ᱛᱚ ᱟᱢ ᱛᱚᱢ ᱪᱟᱞᱟᱣ ᱫᱟᱲᱮᱭᱟᱜᱼᱟ, ᱟᱫᱚ ᱩᱱᱠᱩᱣᱟᱜ ᱫᱚ ᱤᱭᱟᱹ ᱪᱮᱫ ᱟᱥᱚᱞᱮ ᱯᱚᱭᱥᱟ ᱨᱮᱱᱟᱜ ᱤᱭᱟᱹ ᱢᱮᱱᱟᱜ ᱛᱟᱠᱚᱣᱟ ᱪᱮᱫ ᱠᱚ ᱞᱟᱹᱭᱟ ᱨᱮᱸᱜᱮᱡ ᱢᱮᱱᱟᱜ ᱛᱟᱠᱚᱣᱟ ᱾ ᱟᱢᱟᱜ ᱛᱚ ᱟᱨ ᱨᱮᱸᱜᱮᱡ ᱫᱚ ᱵᱟᱹᱱᱩᱜ ᱛᱟᱢᱟ ᱯᱚᱭᱥᱟ ᱨᱮᱱᱟᱜ ᱧᱟᱢ ᱫᱟᱢ ᱩᱲᱟᱹᱣ ᱫᱟᱢ ᱪᱮᱫ?
ᱵᱟᱝ ᱜᱮ ᱚᱱᱟ ᱠᱟᱛᱷᱟ ᱫᱚ ᱤᱧᱟᱜ ᱦᱚᱸ ᱨᱮᱸᱜᱮᱡ ᱢᱮᱱᱟᱜ ᱜᱮᱛᱤᱧᱟ, ᱤᱧᱟᱹᱜ ᱦᱚᱸ ᱤᱪᱪᱷᱟᱹ ᱢᱮᱱᱟᱜ ᱛᱤᱧᱟ ᱱᱤᱡᱮ ᱛᱮ ᱤᱱᱠᱟᱢᱟᱹᱧ ᱦᱚᱲ ᱪᱮᱛᱟᱱ ᱨᱮ ᱰᱤᱯᱮᱱᱰ ᱵᱟᱹᱧ ᱛᱟᱦᱮᱸᱱᱟ ᱾
ᱚᱱᱟ ᱫᱚ ᱞᱟᱹᱭᱚᱜᱼᱟ ᱢᱚᱪᱟ ᱛᱮᱜᱮ ᱾
ᱵᱟᱝᱟ ᱤᱧᱟᱹᱜ ᱦᱚᱸ ᱤᱪᱪᱷᱟᱹ ᱢᱮᱱᱟᱜ ᱟᱠᱟᱫᱟ, ᱤᱧᱦᱚᱸ ᱱᱤᱡᱮ ᱛᱮ ᱠᱚᱱᱳ ᱠᱤᱪᱷᱩ ᱠᱚᱨᱟᱣ ᱟᱹᱧ ᱾ ᱪᱮᱫ ᱠᱚ ᱞᱟᱹᱭᱟᱹᱧ ᱠᱟᱱᱟ?
ᱦᱚᱲ ᱪᱮᱛᱟᱱ ᱨᱮ ᱤᱧᱫᱚ ᱰᱤᱯᱮᱱᱰ ᱵᱟᱹᱧ ᱛᱟᱦᱮᱸᱱᱟ ᱾
ᱦᱮᱸ᱾
ᱟᱫᱚ ᱥᱚᱵᱽ ᱥᱚᱢᱚᱭ ᱤᱧ ᱰᱤᱯᱮᱱᱰ ᱜᱤᱧ ᱪᱮᱥᱴᱟ ᱟᱠᱟᱫᱟ ᱵᱩᱡᱷᱟᱹᱣ ᱠᱮᱫᱟᱢ, ᱟᱫᱚ ᱚᱱᱟ ᱫᱚ ᱯᱟᱴ ᱴᱟᱭᱤᱢᱟᱨ ᱠᱟᱱ ᱛᱮ ᱩᱱᱟᱹᱜ ᱵᱟᱹᱧ ᱤᱭᱟᱹ ᱠᱟᱣᱫᱟ ᱾
ᱦᱩᱸ᱾ ᱜᱚᱪᱷᱟ ᱜᱮ᱾
ᱟᱫᱚ ᱤᱭᱟᱹ ᱛᱚ ᱛᱳᱢᱟᱨ ᱱᱚᱜᱼᱚᱭ, ᱠᱚᱞᱮᱡᱽ ᱨᱮ ᱛᱚ ᱯᱨᱟᱭ ᱜᱮ ᱵᱷᱮᱠᱮᱱᱥᱤᱧ ᱧᱮᱞ ᱮᱫᱟ, ᱟᱫᱚ ᱠᱚᱞᱮᱡᱽ ᱨᱮ ᱤᱭᱟᱹ ᱞᱟᱹᱜᱤᱫ ᱫᱚ ᱦᱟᱱᱮ ᱱᱮᱴ ᱥᱮᱴ ᱡᱮᱠᱳᱱᱳ ᱢᱤᱫᱴᱟᱝ ᱤᱭᱟᱹ ᱪᱟᱭ ᱫᱚ ᱾ ᱡᱟᱦᱟᱸᱴᱟᱜ ᱜᱮ ᱾
ᱱᱮᱴ ᱱᱤᱭᱟᱹᱫᱷᱟᱣ ᱛᱤᱥ ᱛᱤᱥ ᱠᱚᱛᱮ ᱤᱭᱟᱹ ᱦᱳᱭ ᱱᱟ ᱢᱤᱫᱴᱟᱝ ᱯᱚᱨᱤᱠᱠᱷᱟ ᱦᱮᱱᱟᱜ-ᱟ ‌ᱱᱮᱴ ᱨᱮᱱᱟᱜ?
ᱮᱭ ᱰᱤᱥᱮᱢᱵᱚᱨ, ᱨᱮ ᱰᱤᱥᱮᱢᱵᱚᱨ ᱨᱮᱜᱮ ᱵᱟᱱᱟᱨ ᱢᱮᱱᱟᱜᱼᱟ ᱱᱮᱴ ᱥᱮᱴ ᱵᱟᱱᱟᱨ ᱦᱩᱭᱩᱜᱼᱟ᱾ ᱱᱮᱴ ᱫᱚ ᱵᱚᱪᱷᱚᱨ ᱨᱮ ᱫᱩ ᱡᱚᱠᱷᱚᱡ ᱵᱟᱨ ᱡᱚᱠᱷᱷᱟ ᱠᱟᱛᱮ ᱦᱩᱭᱩᱜ ᱠᱟᱱᱟ, ᱥᱮᱴ ᱫᱚ ᱵᱚᱪᱷᱚᱨ ᱨᱮ ᱢᱤᱫ ᱡᱚᱠᱷᱚᱡ ᱦᱩᱭᱩᱜᱼᱟ ᱾
ᱦᱩᱸ᱾
ᱦᱚᱸᱜ-ᱚᱭ,
ᱟᱪᱪᱷᱟ ᱾
ᱦᱩᱸ᱾
ᱟᱨ ᱛᱟᱦᱚᱞᱮ, ᱱᱮᱴ ᱫᱚ ᱪᱮᱫ ᱪᱮᱫ ᱡᱚᱠᱷᱚᱱ ᱦᱩᱭᱩᱜᱼᱟ ᱢᱟᱥᱮ ᱞᱟᱹᱭ ᱢᱮ ᱱᱤᱭᱟᱹ ᱤᱭᱟᱹ ᱞᱮ?
ᱡᱩᱱ ᱨᱮ ᱢᱤᱫᱴᱟᱝ ᱦᱩᱭᱩᱜᱼᱟ, ᱰᱤᱥᱮᱢᱵᱚᱨ ᱨᱮ ᱢᱤᱫᱴᱟᱝ ᱟᱫᱚ ᱰᱤᱥᱮᱢᱵᱚᱨ ᱨᱮᱱᱟᱜ ᱜᱮ ᱡᱟᱱᱩᱣᱟᱨᱤ ᱫᱷᱟᱹᱵᱤᱡ ᱴᱟᱱᱟᱣ ᱟᱠᱚ ᱟᱨᱠᱤ ᱡᱟᱱᱩᱣᱟᱨᱤ ᱥᱮᱱ ᱠᱷᱚᱱ ᱟᱨᱟᱢᱵᱚᱭᱟᱠᱚ ᱚᱱᱠᱟ ᱵᱟᱝᱠᱷᱟᱱ ᱥᱮᱥᱟᱱ ᱫᱚ ᱱᱚᱜᱼᱚᱭ ᱡᱩᱱ ᱟᱨ ᱤᱭᱟᱹ ᱪᱷᱚ ᱢᱟᱥ ᱚᱱᱛᱚᱨ ᱟᱨᱠᱤ ᱾
ᱥᱮᱴ ᱫᱚ ᱥᱮᱴ ᱫᱚ ᱵᱪᱷᱚᱨ ᱨᱮ ᱢᱤᱫ ᱫᱷᱟᱹᱣ ᱜᱮ ᱦᱳᱭᱳᱜᱼᱟ?
ᱦᱮᱸ ᱵᱚᱪᱷᱚᱨ ᱢᱤᱫ ᱫᱚᱯᱷᱟ ᱚᱱᱟ ᱫᱚ ᱯᱷᱤᱠᱥᱴ ᱠᱚᱨᱟ ᱛᱟᱦᱮᱸᱱᱟ ᱰᱤᱥᱮᱢᱵᱚᱨ ᱨᱮᱱᱟᱜ ᱢᱟᱡ ᱠᱷᱟᱱᱮ ᱾
ᱦᱩᱸᱻᱦᱩᱸ ᱾
ᱦᱮᱸ, ᱢᱟᱱᱮ ᱛᱮᱨᱚ ᱪᱳᱫᱫᱳ ᱯᱚᱱᱨᱚ ᱚᱱᱠᱟ ᱚᱱᱠᱟ ᱰᱮᱴ ᱨᱮ ᱯᱟᱲᱟᱜᱼᱟ ᱰᱤᱥᱮᱢᱵᱚᱨ ᱨᱮᱱᱟᱜ, ᱦᱮᱸ ᱾
ᱱᱤᱭᱟᱹ ᱫᱷᱟᱹᱣ ᱨᱮᱱᱟᱜ ᱮᱢ ᱯᱷᱤᱞᱟᱯ ᱟᱠᱟᱫᱟ?
ᱵᱟᱝ ᱱᱤᱭᱟᱹ ᱫᱷᱟᱣ ᱟᱹᱣᱨᱤ ᱩᱰᱩᱠᱚᱜᱼᱟ ᱾ ᱥᱮ ᱛᱟᱦᱚᱞᱮ ᱩᱰᱩᱠ ᱟᱠᱟᱱᱟ ᱠᱤ ᱡᱟᱱᱤ ᱤᱧ ᱫᱚ ᱠᱳᱱᱳ ᱤᱱᱯᱷᱚᱨᱢᱮᱥᱚᱱ ᱜᱮ ᱵᱟᱹᱧ ᱧᱟᱢ ᱮᱫᱟ ᱾
ᱦᱩᱸ᱾
ᱤᱧ ᱫᱚ ᱠᱚᱱᱳ ᱤᱱᱯᱷᱚᱨᱢᱮᱥᱚᱱ ᱜᱮ ᱵᱟᱹᱧ ᱧᱟᱢ ᱮᱫᱟ ᱾
ᱛᱚ ᱦᱟᱱᱮ ᱤᱭᱟᱹ ᱡᱚᱠᱷᱚᱱ ᱫᱚ ᱪᱮᱫ ᱨᱮᱱᱟᱜ ᱮᱢ ᱯᱷᱤᱞᱟᱯ ᱠᱮᱫᱟ ᱩᱭᱦᱟᱹᱨᱢᱮ,
ᱵᱟᱹᱧ ᱯᱷᱤᱞᱟᱯ ᱟᱠᱟᱫᱟ ᱟᱨ ᱚᱱᱟ ᱟᱞᱮᱭᱟᱜ ᱜᱩᱨᱩᱯ ᱛᱮ ᱮᱢᱟᱠᱚ ᱚᱱᱟ ᱡᱟᱦᱟᱸ ᱠᱚᱞᱮᱡᱽ ᱨᱮᱱᱟᱜ ᱜᱨᱩᱯ ᱵᱟᱝ ᱛᱟᱦᱮᱸ ᱠᱟᱱ ᱛᱟᱞᱮᱭᱟ ᱱᱮᱴ ᱟᱨ ᱢᱤᱫ ᱡᱚᱠᱷᱟᱜ ᱢᱟ ᱦᱟᱱᱮ ᱢᱤᱫ ᱥᱟᱝᱛᱮ ᱧᱩᱨᱮᱱ ᱫᱚ ᱤᱭᱮ. ᱮᱢ‌. ᱟᱨ. ᱮᱥ- ᱤᱭᱟᱹ ᱧᱩᱨᱮᱱ ᱫᱚ ᱢᱤᱫ ᱥᱟᱝᱛᱮ ᱤ. ᱮᱢ. ᱟᱨ. ᱮᱥ ᱟᱨ ᱥᱮᱴ
ᱤ. ᱮᱢ. ᱟᱨ. ᱮᱥ ᱫᱚ ᱪᱮᱜ, ᱪᱟᱞᱟᱣ ᱞᱮᱱᱟᱢ ᱯᱚᱨᱤᱠᱠᱷᱟ ᱮᱢ?
ᱦᱳᱭ ᱥᱮ ᱦᱟᱱᱮ ᱠᱳᱞᱠᱟᱛᱟ ᱨᱮ ᱵᱟᱝ ᱧᱩᱨ ᱞᱮᱱ ᱛᱤᱧᱟ
ᱟᱪᱪᱷᱟ ᱟᱪᱪᱷᱟ ᱦᱟᱱᱮ ᱫᱚᱢ
ᱦᱮᱸ ᱢᱤᱜ ᱥᱟᱝᱛᱮ ᱢᱤᱜ ᱥᱟᱝᱛᱮ ᱧᱩᱨᱮᱱ ᱫᱚ ᱢᱤᱜᱴᱟᱝ ᱫᱤᱱ ᱨᱮ᱾
ᱚᱱᱟ ᱨᱮᱱᱟᱜ ᱚᱱᱟ ᱨᱮᱱᱟᱜ ᱨᱮᱡᱟᱞᱴ ᱫᱚ ᱛᱳᱫ ᱱᱚᱥ
ᱦᱚᱸ ᱨᱮᱡᱟᱞᱴ ᱛᱩᱫ ᱞᱮᱱᱟ ᱛᱤᱥ ᱫᱤᱱ ᱨᱮ ᱟᱢᱮᱢ ᱧᱮᱞ ᱠᱮᱫ ᱛᱤᱧ ᱫᱚ᱾
ᱚ ᱟᱪᱪᱷᱟ ᱟᱪᱪᱷᱟ ᱚᱱᱟ ᱢᱟᱭᱱᱟᱥ ᱨᱮ ᱪᱟᱞᱟᱣ ᱠᱟᱱ ᱛᱟᱢᱟ᱾
ᱵᱟᱝ ᱵᱟᱝ ᱤᱧᱟᱹᱜ ᱯᱞᱟᱥ ᱨᱮ ᱛᱟᱦᱮᱸ ᱠᱟᱱ ᱛᱤᱧᱟᱹ ᱪᱮᱫᱠᱚ ᱞᱟᱹᱭᱟᱹᱧ ᱠᱟᱱᱟ᱾ ᱵᱷᱟᱜᱤ ᱞᱮᱠᱟ ᱩᱭᱦᱟᱹᱨ ᱢᱮ ᱵᱷᱟᱜᱤ ᱞᱮᱠᱟ ᱩᱭᱦᱟᱹᱨ ᱢᱮ ᱚᱠᱚᱭᱟᱜ ᱛᱟᱨᱮᱢ ᱧᱮᱞ ᱠᱟᱫᱟ᱾
ᱪᱮᱜ ᱨᱮᱱᱟᱜ ᱪᱮᱜ ᱨᱮᱱᱟᱜ ᱵᱟᱭᱨᱟᱥ
ᱵᱟᱝ ᱥᱮ ᱦᱚᱸ,
ᱚ ᱵᱟᱝᱟ ᱡᱮᱱᱟᱨᱮᱞ ᱯᱮᱯᱟᱨ ᱫᱚᱢ ᱠᱞᱤᱭᱟᱨ ᱱᱟ ᱡᱟᱹᱱᱤᱡ ᱵᱟᱝ, ᱡᱮᱱᱟᱨᱮᱞ ᱞᱟᱹᱭᱫᱟᱹᱧ ᱚᱱᱮ ᱮᱢᱱᱤ ᱤᱭᱟᱹ ᱤᱭᱟᱹ ᱛᱚᱢᱟᱨ ᱞᱟᱹᱭ ᱢᱮᱥᱮ ᱩᱸ ᱯᱩᱭᱞᱩ ᱫᱚ ᱤᱭᱟᱹ ᱛᱟᱦᱮᱸ ᱞᱮᱱᱟ ᱛᱚ ᱱᱚᱣᱟ ᱦᱤᱱᱫᱤ ᱥᱮ ᱪᱮᱜ ᱵᱮᱥ
ᱦᱚᱭ ᱦᱚᱭ ᱦᱤᱱᱫᱤ ᱤᱝᱞᱤᱥ ᱚᱱᱠᱟ ᱤᱭᱟᱹ ᱛᱟᱦᱮᱸ ᱠᱟᱱᱟ᱾
ᱟᱫᱚ ᱦᱤᱱᱫᱤ ᱜᱮ ᱛᱤᱱᱟᱹᱜ ᱫᱚᱥ ᱥᱮ ᱛᱤᱱᱟᱹᱜ ᱮᱢ ᱧᱟᱢ ᱵᱟᱢ ᱠᱞᱤᱭᱟᱨ ᱫᱟᱲᱮ ᱠᱟᱣᱫᱟ᱾
ᱮᱸ ᱦᱚᱸᱜᱼᱚ ᱟᱫᱚ ᱚᱱᱟ ᱨᱮᱫᱚ ᱚᱱᱟ ᱢᱮᱱ ᱥᱟᱱ ᱠᱟᱛᱮᱫ ᱢᱮᱱᱟᱜ ᱟᱠᱟᱫᱟ ᱥᱮ ᱡᱮ ᱱᱤᱭᱟᱹ ᱠᱷᱚᱱ ᱫᱚ ᱱᱤᱱᱟᱹᱜ ᱛᱩᱞᱟᱹᱣ ᱛᱮᱜᱮ ᱦᱩᱭᱩᱜᱼᱟ ᱟᱫᱚ ᱩᱱᱟᱹᱜ ᱫᱚ ᱵᱟᱝ ᱨᱟᱠᱟᱵ ᱞᱮᱱ ᱛᱤᱧᱟᱹ ᱦᱤᱱᱫᱤ ᱨᱮᱜᱮ ᱠᱟᱵ ᱞᱮᱱ ᱛᱤᱧᱟᱹ ᱥᱮ ᱤᱝᱞᱤᱥ ᱨᱮ ᱤᱝ ᱦᱤᱱᱫᱤ ᱟᱨ ᱤᱝᱞᱤᱥ ᱵᱟᱱᱟᱨ ᱢᱟᱱᱮ, ᱚᱱᱟ ᱜᱮ ᱠᱟᱹᱡ ᱨᱟᱠᱟᱵ ᱫᱚᱨᱠᱟᱨᱚᱜᱼᱟ ᱦᱳᱭ ᱢᱚᱱᱮ ᱦᱳᱭ᱾
ᱦᱩᱸ
ᱩᱸ ᱟᱫᱚ ᱮᱠᱷᱚᱱ ᱫᱚ ᱟᱫᱚ ᱠᱚᱱᱚ ᱠᱷᱤᱞᱟᱯ ᱠᱷᱤᱞᱟᱯ ᱫᱚ ᱵᱟᱹᱱᱩᱜᱼᱟ᱾
ᱵᱟᱝ ᱵᱟᱝ᱾
ᱮᱠᱷᱚᱱ ᱫᱚ ᱪᱮᱫ ᱨᱮᱱᱟᱜ ᱟᱫᱚ ᱠᱚ ᱪᱮᱫ ᱚᱠᱴᱳᱵᱚᱨ ᱠᱚ ᱛᱟᱸᱝᱜᱤ ᱠᱟᱜᱼᱟ
ᱦᱮᱸ ᱡᱷᱚᱛᱚ ᱛᱚ ᱯᱩᱡᱟ ᱜᱮᱠᱚ ᱛᱟᱸᱜᱤ ᱠᱟᱫᱟ᱾ ᱟᱫᱚ ᱚᱱᱟ ᱦᱚᱸ ᱟᱫᱚ ᱚᱸᱰᱮ ᱢᱟ ᱤᱧ ᱢᱟ ᱮᱠᱷᱚᱱ ᱢᱟ ᱤᱭᱩᱴᱤᱭᱩᱵᱽ ᱨᱮ ᱠᱷᱟᱹᱞᱤ ᱧᱮᱞᱫᱤᱧ ᱡᱮ, ᱟᱲᱟᱜᱟᱠᱚ ᱵᱷᱮᱠᱮᱱᱥᱤ ᱵᱩᱡᱷᱟᱹᱣ ᱠᱟᱫᱟᱢ᱾ ᱠᱷᱟᱹᱞᱤ ᱟᱲᱟᱜᱟ ᱠᱚ ᱦᱮᱸ ᱟᱫᱚ ᱛᱤᱥ ᱛᱤᱥ ᱠᱚ ᱟᱲᱟᱜᱟ ᱚᱱᱟ ᱜᱮ ᱱᱟᱜ ᱢᱟᱱᱮ ᱮᱠᱷᱳᱱᱳ ᱯᱚᱨᱡᱚᱱᱛᱚ ᱟᱣᱨᱤᱭᱟ᱾ ᱠᱟᱹᱞᱤ ᱞᱟᱹᱭ ᱫᱟᱠᱚ ᱟᱲᱟᱜᱟᱠᱚ ᱟᱲᱟᱜᱟᱠᱚ᱾